ᱦᱮᱞᱳ᱾
ᱦᱮᱸ ᱟᱸᱡᱚᱢᱚᱜ ᱠᱟᱱᱟ?
ᱵᱟᱹᱭ ᱵᱟᱹᱭ ᱟᱸᱡᱚᱢᱚᱜ ᱠᱟᱱᱟ᱾
ᱫᱚᱢᱮ ᱵᱟᱹᱭ ᱵᱟᱹᱭ?
ᱴᱷᱤᱠ ᱜᱮᱭᱟ ᱢᱟ ᱨᱚᱲ ᱢᱮ᱾ ᱪᱤᱠᱟᱹᱭ ᱫᱟᱢ?
ᱪᱮᱫ ᱯᱮ ᱪᱤᱠᱟᱭᱫᱟ?
ᱪᱤᱠᱟ ᱜᱮ ᱵᱟᱝ ᱫᱩᱲᱩᱵᱟ ᱠᱟᱱᱟᱹᱧ ᱚᱲᱟᱜ ᱨᱮ᱾
ᱟᱨ ᱛᱚᱞᱮ ᱤᱭᱟᱹ ᱠᱩᱦᱚᱸ ᱥᱩᱨᱚᱜ ᱠᱟᱱ ᱛᱟᱞᱮᱭᱟ, ᱠᱤᱪᱷᱩ ᱵᱤᱱᱤᱰ ᱫᱚ ᱦᱩᱭᱭᱟᱠ ᱛᱟᱞᱮᱭᱟ ᱟᱨ ᱠᱤᱪᱷᱩ ᱵᱟᱹᱠᱤ ᱢᱮᱱᱟᱜ ᱠᱟᱫ ᱛᱟᱞᱮᱭᱟ ᱵᱤᱱᱤᱰ᱾ ᱵᱟᱨᱭᱟ ᱟᱜ ᱵᱟᱹᱛᱤ ᱢᱮᱱᱟᱜ ᱟᱠᱟᱫ ᱛᱟᱞᱮᱭᱟ ᱵᱤᱱᱤᱰ᱾ ᱚᱱᱟ ᱦᱚᱛᱮᱡ ᱛᱮ ᱟᱫᱚᱧ ᱫᱩᱲᱩᱵ ᱟᱠᱟᱱᱟ ᱚᱱᱟ ᱚᱞᱚᱜ ᱜᱮ᱾ ᱟᱢ ᱫᱚ?
ᱚ ᱤᱧ ᱦᱚᱸ ᱚᱲᱟᱜ ᱨᱮ ᱵᱟᱹᱞᱤ ᱵᱟᱝ ᱵᱩᱡᱩᱜ ᱠᱟᱱᱟ᱾ ᱵᱟᱨᱮᱥᱮᱧ ᱛᱩᱫ ᱟᱠᱟᱱᱟ ᱜᱚᱴᱟ ᱥᱮᱡ᱾
ᱚ ᱦᱳᱭ᱾ ᱟᱫᱚ ᱛᱟᱦᱚᱞᱮ ᱪᱮᱫ ᱠᱚᱯᱮ ᱪᱤᱠᱟ ᱵᱟᱲᱟᱭᱮᱫᱟ?
ᱪᱮᱠᱟ ᱟᱞᱮ ᱦᱩᱲᱩ ᱞᱮ ᱨᱚᱦᱚᱭᱮᱫᱟ᱾
ᱚ ᱟᱨ ᱡᱚᱛᱚ ᱦᱚᱲ ᱪᱮᱫ ᱠᱚ ᱪᱮᱠᱟᱭᱮᱫᱟ ᱚᱲᱟᱜ ᱦᱚᱲ‌?
ᱚᱲᱟᱜ ᱦᱚᱲ ᱦᱩᱲᱩ ᱠᱚ ᱨᱚᱦᱚᱭᱫᱟ᱾ ᱱᱤᱛᱚᱜ ᱫᱚ ᱚᱲᱟᱜ ᱨᱮᱜᱮ ᱢᱮᱱᱟᱜ ᱠᱚᱣᱟ ᱫᱟᱠᱟ ᱠᱚᱠᱚ ᱤᱥᱤᱱᱫᱟ᱾
ᱚ᱾ ᱡᱚᱛᱚ ᱯᱮ ᱱᱟᱯᱟᱭ ᱜᱮᱭᱟ ᱛᱚ? ᱟᱞᱮ ᱦᱩᱲᱩ ᱫᱚ ᱟᱞᱮ ᱦᱩᱲᱩ ᱫᱚ ᱨᱚᱦᱚᱭ ᱦᱩᱭ ᱮᱱᱟ, ᱟᱫᱚ ᱵᱟᱞᱮ ᱨᱚᱦᱚᱭ ᱫᱟ᱾
ᱯᱩᱨᱟᱹᱣ ᱠᱮᱫᱟ ᱯᱮ?
ᱦᱳᱭ ᱯᱩᱨᱟᱹᱣ ᱟᱠᱟᱱᱟ ᱱᱟᱦᱟᱜ ᱦᱩᱲᱩ ᱨᱚᱦᱚᱭ ᱫᱚ᱾ ᱱᱤᱭᱟᱹ ᱞᱮᱠᱟ ᱛᱮᱫᱚ ᱡᱟᱦᱟᱸ ᱫᱟᱜ-ᱟᱜ ᱫᱟᱜ-ᱟᱜ ᱢᱮᱱᱟᱜᱼᱟ ᱚᱱᱟ ᱠᱚᱫᱚ ᱯᱩᱨᱟᱹᱣ ᱟᱠᱟᱱᱟ᱾
ᱟᱫᱚ ᱟᱯᱮ ᱥᱮᱫ ᱫᱚ ᱫᱟᱜ ᱟᱠᱟᱫᱟ ᱰᱷᱮᱨ ᱜᱮ ᱪᱮᱞᱮᱫ?
ᱰᱷᱮᱨ ᱜᱮ ᱦᱮᱸ ᱟᱫᱚ ᱞᱟᱦᱟᱨ ᱧᱚᱜ ᱫᱟᱜ ᱟᱠᱟᱫ ᱨᱮᱚᱸᱚᱭ ᱟᱫᱚ ᱚᱱᱟ ᱜᱮ ᱛᱤᱱᱟᱣ ᱡᱷᱳᱨ ᱛᱤᱱᱟᱹᱜ ᱜᱟᱱ ᱠᱩ ᱫᱚ ᱨᱚᱦᱚᱭ ᱯᱩᱨᱟᱹᱣ ᱠᱟᱱᱟ ᱟᱨ ᱵᱟᱠᱤᱟᱸ ᱫᱟᱜ ᱠᱚ ᱵᱟᱹᱠᱤ ᱢᱮᱱᱟᱜᱼᱟ ᱚᱱᱟᱜᱮ ᱦᱟᱸᱟᱜ ᱨᱚᱦᱚᱭ ᱦᱩᱭᱩᱜᱼᱟ, ᱛᱤᱱᱟᱹᱜ ᱜᱟᱱᱜ ᱦᱟᱸᱜ ᱢᱮᱱᱟᱜ᱾
ᱚ ᱛᱤᱱᱟᱹᱜ ᱜᱟᱱ ᱯᱮ ᱨᱚᱦᱚᱭ ᱠᱮᱫᱟ ᱛᱟᱦᱚᱞᱮ?
ᱨᱚᱦᱚᱭ ᱠᱮᱫᱟᱞᱮ ᱵᱟᱨᱭᱟ ᱯᱮᱭᱟ ᱠᱷᱮᱛ ᱫᱚᱞᱮ ᱨᱚᱦᱚᱭ ᱟᱠᱟᱫᱟ᱾ ᱦᱩᱸ᱾ ᱦᱳᱭ ᱦᱳᱭ᱾ ᱟᱨ ᱤᱭᱟᱹ ᱛᱟᱦᱞᱮ ᱟᱢ ᱫᱚ ᱪᱤᱫ ᱛᱮᱢ ᱚᱞᱚᱜ ᱠᱟᱱ ᱜᱮᱭᱟ? ᱟᱵᱚ ᱱᱚᱣᱟ ᱡᱟᱱᱟᱢ ᱟᱲᱟᱝ ᱛᱮᱜᱮ? ᱥᱮ ᱮᱴᱟᱜᱟ
ᱦᱮᱸ ᱡᱟᱱᱟᱢ ᱢᱟᱝ ᱛᱮᱜᱮ᱾
ᱚ ᱛᱟᱦᱞᱮ ᱠᱤᱪᱷᱩ ᱠᱩᱞᱤ ᱠᱩᱧ ᱠᱩᱞᱤ ᱠᱮᱢᱟ᱾ ᱟᱫᱚ ᱦᱮ ᱮᱸ ᱞᱟᱹᱭ ᱞᱮᱠᱷᱟ ᱮᱢ ᱵᱷᱟᱹᱜᱤ ᱠᱚᱜᱼᱟ ᱾
ᱦᱮᱸ ᱠᱩᱞᱤᱧ ᱢᱮ ᱢᱟ᱾
ᱤᱭᱟᱹ ᱢᱮᱱᱫᱤᱧ ᱤᱭᱟᱹ᱾ ᱮ ᱢᱟᱥᱮ ᱞᱟᱹᱭ ᱛᱟᱵᱚᱱ ᱢᱮ ᱠᱟᱹᱴᱤᱡ ᱥᱚᱯᱛᱟ ᱪᱮᱫ ᱠᱚ ᱢᱮᱛᱟ?
ᱥᱳᱯᱛᱟᱦ
ᱥᱚᱯᱛᱟ ᱪᱮᱫ, ᱥᱚᱯᱛᱟ - ᱥᱚᱯᱛᱟ᱾
ᱥᱳᱯᱛᱟᱦ
ᱥᱳᱯᱛᱟᱦ ᱮᱭᱟᱭ ᱜᱚᱴᱟᱜ ᱥᱚᱯᱛᱟ ᱨᱮᱱᱟᱜ ᱧᱩᱛᱩᱢ ᱠᱚ ᱞᱟᱹᱭ ᱞᱮᱠᱷᱟᱱ, ᱵᱷᱟᱹᱜᱤ ᱠᱚᱜ ᱛᱟᱵᱚᱱᱟ᱾ ᱮᱭᱟᱭ ᱜᱚᱴᱟᱝ
ᱫᱚ ᱵᱟᱹᱧ ᱵᱟᱲᱟᱭᱟ᱾
ᱥᱚᱯᱛᱟ ᱚᱸ ᱞᱟᱹᱭ ᱟᱢ ᱠᱟᱱᱤᱧ ᱛᱟᱦᱚᱞᱮ ᱦᱳᱭ᱾
ᱦᱮᱸ᱾
ᱥᱤᱸᱜᱤ ᱢᱟᱦᱟ, ᱟᱨ ᱚᱛᱮ ᱢᱟᱦᱟ, ᱵᱟᱞᱮ ᱢᱟᱦᱟ ᱥᱟᱹᱜᱩᱱ ᱢᱟᱦᱟ, ᱥᱟᱨ ᱫᱤ ᱢᱟᱦᱟ, ᱡᱟᱹᱨᱩᱢ ᱢᱟᱦᱟ, ᱧᱩᱦᱩᱢ ᱢᱟᱦᱟ, ᱚᱱᱟ ᱠᱚᱼᱠᱚ ᱢᱮᱛᱟᱜᱼᱟ᱾
ᱤᱧ ᱵᱟᱰᱟᱭ ᱫᱩᱧ ᱵᱟᱲᱟᱭᱼᱟ ᱾ ᱟᱫᱚ ᱦᱤᱲᱤᱧ ᱦᱩᱭ ᱟᱠᱟᱱᱟ᱾ ᱩᱱᱟᱹᱜ ᱡᱚᱛᱚ ᱠᱚ-ᱫᱚ᱾ ᱱᱤᱛᱚᱜ ᱫᱚ ᱵᱟᱹᱧ ᱫᱤᱥᱟᱹ ᱫᱟᱲᱮᱭᱟᱜ ᱠᱟᱱᱟ᱾
ᱦᱳᱭ, ᱦᱳᱭ ᱟᱫᱚ ᱤᱭᱟᱹ ᱱᱚᱝᱠᱟ ᱟᱢᱫᱚ ᱪᱮᱫ ᱠᱚᱢ ᱠᱩᱥᱤᱭᱟ-ᱜ ᱜᱮᱭᱟ ᱫᱚᱢᱮ᱾
ᱪᱮᱫ ᱠᱩᱧ ᱠᱩᱥᱤᱭᱟᱜᱼᱟ᱾
ᱦᱳᱭ ᱢᱟᱱᱮ ᱱᱚ-ᱚᱭ ᱡᱟᱱᱟᱢ ᱟᱲᱟᱝ ᱛᱮᱢ ᱚᱞᱚᱜ ᱠᱟᱱ ᱫᱚ ᱟᱫᱚ ᱚᱱᱟ, ᱚᱱᱟ ᱦᱚᱛᱮᱡ ᱛᱤᱧ ᱠᱩᱞᱤ ᱠᱮᱫ ᱢᱮᱭᱟ ᱾ᱪᱮᱫ ᱠᱚᱢ ᱠᱩᱥᱤᱭᱟᱜ ᱜᱮᱭᱟ? ᱠᱟᱹᱴᱤᱡ ᱞᱟᱹᱭ ᱢᱮ᱾ ᱡᱮᱢᱚᱱ ᱥᱮᱸᱫᱽᱨᱟ, ᱠᱟᱨ ᱚᱱᱠᱟ ᱥᱮᱸᱫᱽᱨᱟ, ᱫᱟᱬᱸᱟᱱ ᱳᱭ ᱵᱚᱞ ᱠᱷᱮᱞ ᱚᱱᱠᱟ ᱡᱟᱸᱦᱟᱱᱟᱜ ᱚᱱᱠᱟ ᱮᱱᱮᱡ ᱥᱮᱨᱮᱧ, ᱟᱵᱚᱣᱟᱜ ᱞᱟᱭᱞᱟᱠᱪᱟᱨ ᱤᱫᱤ ᱠᱟᱛᱮᱫ
ᱦᱮᱸ᱾ ᱵᱚᱞ ᱠᱷᱮᱞ ᱦᱚᱸ ᱚᱱᱟ ᱫᱚ ᱟᱹᱰᱤ ᱜᱤᱧ ᱠᱩᱥᱤᱭᱟᱜᱼᱟ᱾
ᱚᱸ᱾
ᱥᱮᱸᱫᱽᱨᱟ, ᱵᱚᱞ ᱠᱷᱮᱞ, ᱮᱱᱮᱡ, ᱥᱮᱨᱮᱧ, ᱦᱚᱧ ᱠᱩᱥᱤᱭᱟᱜᱼᱟ ᱾ ᱟᱹᱰᱤ ᱜᱮ ᱚᱱᱟ ᱦᱚᱸ᱾ ᱴᱷᱤᱠ ᱢᱚᱛᱚ ᱨᱩ ᱠᱚᱼᱫᱚ ᱵᱟᱹᱧ ᱵᱟᱲᱟᱭᱟ ᱾ ᱟᱫᱚ ᱠᱩᱥᱤᱭᱟᱜ ᱟᱹᱧ ᱟᱫᱚ ᱵᱟᱠᱚ ᱥᱮᱬᱸᱟᱣ ᱟᱠᱟᱫ ᱞᱮᱭᱟ᱾ ᱩᱱᱟᱹᱜ ᱢᱩᱡᱩᱛ ᱛᱮᱫᱚ᱾
ᱦᱳᱭ, ᱦᱳᱭ ᱟᱫᱚ ᱚᱱᱟ ᱫᱚ ᱢᱮᱛᱟ ᱠᱚ ᱯᱮ, ᱡᱮ ᱥᱮᱸᱲᱟᱣ ᱟᱞᱮ ᱯᱮ, ᱡᱮᱦᱮᱛᱩ ᱟᱵᱚᱣᱟ-ᱜ ᱞᱟᱠᱪᱟᱨ ᱨᱮᱱᱟᱜ ᱠᱟᱱᱟ ᱥᱮ᱾
ᱟᱞᱮ ᱢᱟᱞᱮ ᱢᱮᱛᱟ ᱠᱚ ᱠᱟᱱ ᱜᱮᱭᱟ ᱾ ᱟᱫᱚ ᱮᱠᱷᱚᱱ ᱴᱟᱭᱤᱢ ᱠᱚ ᱵᱟᱝ ᱦᱩᱭᱩᱜ ᱠᱟᱱ ᱛᱟᱠᱚᱣᱟ᱾ ᱠᱚ ᱨᱚᱦᱚᱭ
ᱦᱳᱭ ᱦᱳᱭ ᱟᱫᱚ᱾ ᱯᱷᱟᱸᱠᱟ, ᱯᱷᱟᱸᱠᱟ ᱥᱚᱢᱚᱭ ᱢᱮᱛᱟ ᱠᱚᱯᱮ ᱾ᱟᱨ ᱦᱚᱸᱜ ᱚᱭ᱾ ᱡᱮ ᱤᱭᱟᱹ ᱥᱮᱸᱫᱽᱨᱟ ᱠᱚ
ᱦᱳᱭ ᱦᱳᱭ ᱟᱨ ᱥᱮᱸᱫᱽᱨᱟ ᱠᱚᱦᱚᱸ ᱦᱚᱸᱜ-ᱚᱭ ᱮᱢ ᱠᱩᱥᱤᱭᱟᱜ ᱜᱮᱭᱟ, ᱛᱟᱦᱞᱮ ᱱᱤᱭᱟᱹ ᱱᱚᱝᱠᱟ ᱮᱴᱟᱜ ᱥᱮᱫ ᱥᱟᱺᱜᱤᱧ ᱥᱮᱸᱫᱽᱨᱟ ᱫᱚ ᱵᱟᱢ ᱪᱟᱞᱟᱣ ᱟᱠᱟᱱᱟ?
ᱥᱟᱺᱜᱤᱧ ᱫᱚ ᱵᱟᱹᱧ ᱪᱟᱞᱟᱣ ᱟᱠᱟᱱᱟ ᱫᱚᱢᱮ ᱥᱟᱺᱜᱤᱧ ᱫᱚ ᱟᱞᱮ ᱥᱩᱨ ᱠᱚᱨᱮ ᱜᱮ ᱾
ᱚ ᱟᱪᱪᱷᱟ ᱾ ᱟᱨ ᱤᱭᱟᱹ ᱛᱟᱦᱞᱮ ᱢᱤᱫ ᱫᱷᱟᱣ ᱜᱟᱱᱮᱢ ᱪᱟᱞᱟᱣ ᱵᱟᱲᱟ ᱟᱠᱟᱱᱟ ᱥᱮ ᱵᱟᱝ ᱱᱚᱣᱟ ᱤᱭᱟᱹ ᱟᱡᱚᱫᱤᱭᱟᱹ ᱥᱮᱸᱫᱽᱨᱟ?
ᱵᱟᱹᱧ ᱪᱟᱞᱟᱣ ᱵᱟᱲᱟᱣ ᱟᱠᱟᱱᱟ ᱾ ᱟᱸᱡᱚᱢ ᱟᱠᱟᱫᱤᱧ ᱟᱸᱡᱚᱢ ᱫᱚ ᱪᱟᱞᱟᱣ ᱫᱚ ᱵᱟᱹᱧ ᱪᱟᱞᱟᱣ ᱟᱠᱟᱱᱟ ᱾ ᱟᱫᱚ ᱟᱞᱮ ᱴᱷᱮᱱ ᱨᱮᱱ ᱫᱚ ᱪᱟᱞᱟᱣ ᱜᱮᱛᱚ ᱵᱟᱠᱚ ᱪᱟᱞᱟᱣ ᱟᱠᱟᱱᱟ ᱪᱤᱠᱟᱹᱛᱤᱧ ᱪᱟᱞᱟᱜ-ᱟ᱾ ᱩᱱᱠᱩ ᱠᱚ ᱪᱟᱞᱟᱣ ᱞᱮᱱᱠᱷᱟᱱ ᱩᱱᱠᱩ ᱥᱟᱣᱛᱤᱧ ᱪᱟᱞᱟᱣ ᱠᱚᱜ ᱜᱮᱭᱟ ᱟᱫᱚ ᱪᱟᱞᱟᱣ ᱜᱮ ᱵᱟᱠᱚ ᱪᱟᱞᱟᱣ ᱟᱠᱟᱱᱟ᱾
ᱚᱱᱟ ᱫᱚᱢ ᱵᱟᱲᱟᱭ ᱜᱮᱭᱟ ᱛᱤᱥ ᱠᱚ ᱥᱮᱸᱫᱽᱨᱟᱭ ᱜᱮᱭᱟ?
ᱤᱭᱟᱹ ᱟᱡᱫᱤᱭᱟᱹ ᱵᱩᱨᱩ?
ᱦᱮᱸ ᱾
ᱟᱡᱚᱫᱤᱭᱟᱹ ᱵᱩᱨᱩ ᱩᱸ ᱵᱟᱹᱧ ᱵᱟᱲᱟᱭᱟ ᱾
ᱚᱱᱟ ᱫᱚ ᱵᱟᱹᱭᱥᱟᱹᱠᱷ ᱠᱩᱱᱟᱹᱢᱤ ᱨᱮ ᱠᱚ ᱥᱮᱸᱫᱽᱨᱟᱭ ᱜᱮᱭᱟ ᱾
ᱟᱨ ᱚᱸᱰᱮᱱᱟᱜ ᱠᱟᱹᱴᱤᱡ ᱡᱩᱫᱤ ᱚᱱᱠᱟ ᱡᱟᱦᱟᱸᱭ ᱠᱚᱴᱷᱮᱱ ᱨᱚᱲ ᱨᱮ ᱤᱭᱟᱹ ᱨᱮ ᱵᱟᱢ ᱟᱸᱡᱚᱢ ᱟᱠᱟᱫᱟ ᱢᱟᱱᱮ ᱪᱮᱫ ᱞᱮᱠᱟ ᱚᱸᱰᱮᱱᱟᱜ ᱥᱮ ᱟᱢ ᱠᱟᱹᱴᱤᱡ ᱱᱚᱝᱠᱟ ᱱᱮᱛᱟᱨ ᱫᱚ ᱫᱚᱢᱮ ᱜᱮᱠᱚ ᱮᱢ ᱮᱫᱟ ᱛᱚ ᱡᱚᱠᱷᱚᱱ ᱱᱚᱸᱜᱚᱭ ᱯᱩᱛᱤ ᱠᱚ ᱨᱮ ᱦᱚᱸ ᱡᱮᱦᱮᱛᱩ ᱡᱟᱱᱟᱢ ᱟᱲᱟᱝ ᱛᱮᱢ ᱯᱟᱲᱦᱟᱜ ᱠᱟᱱᱟ ᱯᱩᱛᱷᱤ ᱠᱚᱨᱮ ᱦᱚᱸ ᱟᱥᱟ ᱠᱚᱨᱮ ᱚᱞ ᱯᱟᱲᱦᱟᱣ ᱧᱟᱢ ᱟᱠᱟᱫ ᱜᱮᱭᱟ ᱾
ᱦᱮᱸ ᱾
ᱟᱢ ᱠᱤ ᱚᱱᱟ ᱱᱤᱭᱟᱹ ᱛᱮ ᱵᱟᱲᱟᱭᱟ ᱡᱮ ᱟᱡᱚᱫᱤᱭᱟᱹ ᱪᱮᱫ ᱠᱚ ᱢᱮᱱᱟᱜ-ᱟ ᱾ ᱪᱮᱫ ᱠᱚ ᱢᱟᱱᱮ ᱧᱮᱞ ᱡᱤᱱᱤᱥ ᱢᱮᱱᱟᱜ-ᱟ, ᱪᱮᱫ ᱞᱮᱠᱟ ᱦᱩᱸ ᱪᱮᱫ ᱞᱮᱠᱟ ᱚᱸᱰᱮᱱᱟᱜ ᱤᱭᱟᱹ ᱠᱚ ᱾
ᱩᱱᱟᱹᱜ ᱡᱩᱛ ᱚᱠᱚᱡ ᱛᱮ ᱫᱚ ᱵᱟᱹᱧ ᱵᱟᱲᱟᱭᱟ ᱵᱟᱝ ᱪᱟᱞᱟᱣ ᱟᱠᱟᱱᱟᱹᱧ ᱥᱮ ᱟᱫᱚ ᱵᱟᱹᱧ ᱵᱟᱲᱟᱭᱟ ᱾
ᱟᱫᱚ ᱱᱚᱝᱠᱟ ᱟᱸᱡᱚᱢ ᱠᱤᱝᱵᱟ ᱯᱩᱛᱷᱤ ᱯᱚᱛᱚᱵ ᱠᱚᱨᱮᱢ ᱯᱟᱲᱦᱟᱣ ᱟᱠᱟᱫ ᱠᱷᱟᱡ ᱱᱚᱸᱜ-ᱚᱭ ᱡᱮᱢᱚᱱ ᱥᱳᱥᱟᱞ ᱢᱤᱰᱤᱭᱟ ᱛᱟᱞᱟᱛᱮ ᱚᱱᱟ ᱛᱮᱦᱚᱸ ᱠᱚ ᱮᱠᱷᱚᱱ ᱫᱚᱠᱚ ᱵᱟᱲᱟᱭ ᱧᱟᱢᱚᱜ ᱠᱟᱱ ᱜᱮᱭᱟ ᱟᱹᱰᱤ ᱠᱤᱪᱷᱩ ᱜᱮ ᱾ ᱯᱷᱳᱱ ᱛᱟᱞᱟ ᱛᱮ ᱾ ᱦᱮᱸ
ᱩᱱᱟᱹᱜ ᱡᱩᱛ ᱛᱮᱫᱚ ᱵᱟᱹᱧ ᱵᱟᱲᱟᱭᱟ ᱾
ᱚ ᱟᱪᱪᱷᱟ ᱤᱧ ᱦᱚ ᱩᱱᱟᱹᱜ ᱜᱟᱱ ᱫᱚ ᱵᱟᱹᱧ ᱵᱟᱲᱟᱭᱟ, ᱛᱚ ᱩᱸ ᱟᱸᱡᱚᱢ ᱟᱠᱟᱫᱟᱹᱧ ᱟᱸᱡᱚᱢ ᱟᱠᱟᱫᱟᱹᱧ ᱟᱨ ᱯᱩᱛᱷᱤ ᱨᱤᱧ ᱯᱟᱲᱦᱟᱣ ᱟᱠᱟᱫ-ᱟ ᱾ ᱟᱫᱚ ᱩᱱᱟᱹᱜ ᱜᱟᱱ ᱫᱚ ᱦᱟᱸᱜ ᱵᱟᱹᱧ ᱞᱟᱹᱭ ᱫᱟᱲᱮᱭᱟᱜ-ᱟ ᱾ ᱛᱤᱱᱟᱹᱜ ᱜᱟᱱ ᱤᱧ ᱵᱟᱲᱟᱭᱟ ᱩᱱᱟᱹᱜ ᱜᱟᱱ ᱤᱧ ᱞᱟᱹᱭ ᱟᱢᱟ ᱾ ᱤᱭᱟᱹ ᱟᱨ ᱥᱩᱛᱟᱹᱢ ᱴᱟᱺᱰᱤᱢ ᱵᱟᱲᱟᱭ ᱜᱮᱭᱟ?
ᱦᱮᱸ ᱾
ᱦᱩᱸ ᱥᱩᱛᱟᱹᱱ ᱴᱟᱺᱰᱤ ᱢᱟᱱᱮ ᱪᱮᱫ ᱠᱚ ᱞᱟᱹᱭ ᱜᱮᱭᱟ?
ᱦᱮᱸ ᱾
ᱚ ᱦᱳᱭ ᱾ ᱚᱱᱟ ᱥᱩᱛᱟᱹᱢ ᱴᱟᱺᱰᱮ ᱡᱷᱚᱛᱚ ᱦᱚᱲ ᱠᱚ ᱪᱟᱞᱟᱜ ᱜᱮᱭᱟ ᱟᱨ ᱟᱡᱫᱤᱭᱟᱹ ᱵᱩᱨᱩ ᱥᱮᱸᱫᱽᱨᱟ ᱞᱟᱹᱜᱤᱫ ᱛᱮ ᱪᱮᱫ ᱠᱚ ᱥᱟᱯᱟᱵ ᱠᱚ ᱤᱫᱤᱭᱟ ᱚᱱᱟᱢ ᱵᱟᱲᱟᱭᱟ?
ᱦᱮᱸ ᱚᱱᱟ ᱫᱩᱧ ᱵᱟᱲᱟᱭ ᱜᱮᱭᱟ᱾
ᱵᱟᱵᱩ ᱠᱟᱹᱴᱤᱡ ᱞᱟᱹᱭ ᱢᱮ ᱢᱟ ᱛᱟᱦᱚᱞᱮ ᱟᱢ?
ᱤᱭᱟᱹ ᱠᱷᱮᱪᱟ ᱛᱟᱦᱮᱱᱟ ᱛᱟᱵᱚᱨ ᱛᱮ ᱟᱸᱜᱼᱥᱟᱨ ᱟᱸᱜᱠᱚᱴ ᱛᱟᱦᱮᱱᱟ᱾
ᱦᱳᱭ᱾
ᱛᱟᱯᱚᱛᱮ ᱴᱮᱸᱜᱚᱡ ᱵᱟ ᱴᱟᱸᱜᱟ ᱚᱱᱟᱜᱤᱧ ᱛᱟᱦᱮᱱᱟ᱾
ᱦᱳᱭ᱾
ᱟᱨ ᱴᱷᱮᱸᱜᱟ ᱛᱟᱦᱮᱱᱟ ᱟᱨ ᱡᱷᱟᱹᱞᱤ ᱠᱚ ᱤᱫᱤᱭᱟ ᱡᱷᱟᱹᱞᱤ ᱠᱚ ᱚᱰᱟᱣᱟ᱾
ᱦᱳᱭ᱾
ᱚᱱᱟ ᱠᱚᱜᱤᱧ ᱵᱟᱲᱟᱭᱟ᱾
ᱟᱨ ᱠᱟᱹᱯᱤ, ᱛᱟᱹᱨᱣᱟᱨᱤ, ᱛᱩᱫᱟᱜ, ᱛᱩᱢᱫᱟᱜ ᱫᱚ ᱵᱟ ᱴᱟᱢᱟᱠ ᱚᱱᱟ ᱠᱚᱠᱚ ᱤᱫᱤ ᱜᱮᱭᱟ᱾
ᱦᱮᱸ᱾
ᱚᱱᱟ ᱠᱚ ᱥᱟᱯᱟᱵ ᱠᱚ ᱤᱫᱤ ᱜᱮᱭᱟ, ᱟᱨ ᱟᱡᱫᱤᱭᱟᱹ ᱥᱮᱸᱫᱽᱨᱟ ᱪᱟᱞᱟᱜ ᱥᱚᱢᱚᱭ ᱦᱚᱲ ᱪᱮᱫ ᱞᱮᱠᱟ ᱱᱤᱭᱚᱢ ᱫᱷᱟᱨᱚᱱ ᱠᱟᱛᱮᱫ ᱠᱚ ᱪᱟᱞᱟᱜᱼᱟ, ᱚᱱᱟ ᱠᱚ ᱵᱟᱲᱟᱭ ᱜᱮᱭᱟ?
ᱚᱱᱟ ᱫᱚ ᱵᱟᱹᱧ ᱵᱟᱰᱟᱭᱟᱧ ᱦᱩᱸ᱾
ᱤᱧ ᱫᱚ ᱚᱱᱠᱟᱧ ᱟᱸᱡᱚᱢ ᱠᱟᱫᱟ ᱡᱮ, ᱢᱟᱨᱟᱝ ᱥᱮᱸᱫᱽᱨᱟ ᱡᱚᱠᱷᱚᱱ ᱪᱟᱞᱟᱜ ᱚᱠᱛᱮᱼᱫᱚ ᱥᱮ ᱚᱱᱟ ᱤᱭᱟᱹ ᱚᱲᱟᱜ ᱨᱮ ᱞᱚᱴᱟ ᱫᱟᱜ ᱠᱚ ᱫᱚᱲᱚᱢ ᱦᱚᱴᱚ ᱠᱟᱜᱼᱟ᱾ ᱦᱚᱭᱼᱛᱚ ᱰᱟᱺᱜᱩᱣᱟᱹ ᱠᱚᱲᱟ ᱜᱤᱫᱽᱨᱟᱹ ᱦᱚ ᱫᱚᱲᱚᱢ ᱦᱚᱴᱚ ᱠᱟᱜ ᱟᱭ ᱟᱨ ᱵᱟᱹᱦᱩ ᱠᱚᱲᱟ ᱜᱤᱫᱽᱨᱟᱹ ᱠᱷᱟᱡ ᱫᱚ, ᱵᱟᱹᱦᱩ ᱠᱚᱲᱟ ᱜᱤᱫᱽᱨᱟᱹ ᱠᱷᱟᱡ ᱫᱚ ᱢᱮᱲᱦᱮᱫ ᱥᱟᱠᱟᱢᱮ ᱛᱩᱫ ᱛᱟᱭᱟᱭ ᱟᱨᱮ
ᱫᱚᱲᱚᱢ ᱦᱚᱴᱚ ᱠᱟᱜᱼᱟ᱾ ᱤᱧ ᱢᱮᱸᱲᱦᱮᱫ ᱥᱟᱠᱟᱢᱮ ᱤᱫᱤ ᱛᱟᱨᱟᱭ ᱛᱟᱭᱟ᱾ ᱚᱱᱟ ᱛᱚᱠᱚ ᱞᱟᱹᱭ ᱠᱟᱫᱟ ᱟᱡᱳᱫᱤᱭᱟᱹ ᱵᱩᱨᱩ ᱫᱚ ᱤᱧᱦᱚᱸ ᱯᱩᱛᱷᱤ ᱨᱮ ᱯᱟᱲᱦᱟᱣ ᱨᱤᱧ ᱧᱟᱢ ᱞᱮᱜᱼᱟ᱾ ᱡᱮ ᱤᱧ ᱛᱤᱱᱟᱹᱜ ᱚᱱᱟ ᱫᱚ ᱦᱟᱸᱜ ᱴᱷᱤᱠ ᱫᱚ ᱵᱟᱹᱧ ᱞᱟᱹᱭ ᱫᱟᱲᱮᱭᱟᱢ ᱠᱟᱱᱟ ᱡᱮ ᱚᱠᱟᱴᱟᱜ ᱚᱠᱟᱴᱟᱜ ᱪᱟᱱᱟᱪ ᱨᱤᱧ ᱧᱟᱢ ᱞᱮᱜᱼᱟ, ᱚᱱᱟ ᱫᱩᱧ ᱱᱤᱭᱟᱹ ᱫᱩᱧ ᱞᱟᱹᱭ ᱫᱟᱲᱮᱭᱟᱢᱟ ᱡᱮ ᱱᱚᱝᱠᱟ ᱚᱞ ᱛᱟᱦᱮᱸ ᱠᱟᱱᱟ ᱡᱮ ᱟᱹᱡᱽᱫᱤᱭᱟᱹ ᱥᱮᱸᱫᱽᱨᱟ ᱫᱚ ᱡᱩᱫᱤᱢ ᱨᱩᱣᱟᱹᱲ ᱦᱤᱡᱩᱜᱼᱟ᱾ ᱦᱳᱭ, ᱡᱮᱞᱮᱢ ᱟᱜᱩᱭᱟ, ᱦᱳᱭ ᱡᱮᱞᱮᱢ ᱤᱫᱤᱭᱟ᱾ ᱦᱳᱭᱼᱛᱳ ᱡᱩᱫᱤᱢ ᱨᱩᱣᱟᱹᱲ ᱦᱮᱡ ᱮᱱᱟ᱾ ᱛᱟᱦᱚᱞᱮ ᱟᱢ ᱫᱚ ᱫᱚᱥᱟᱨ ᱡᱚᱱᱚᱢ ᱧᱟᱢ ᱠᱮᱫ ᱞᱮᱠᱟ ᱟᱹᱡᱽᱫᱤᱭᱟᱹ ᱥᱮᱸᱫᱽᱨᱟ ᱠᱷᱚᱡᱽ ᱨᱩᱣᱟᱹᱲ ᱞᱮᱱᱠᱷᱟᱡᱽ ᱫᱚᱥᱟᱨ ᱡᱚᱱᱚᱢᱮ ᱧᱟᱢ ᱠᱚᱜ ᱪᱮᱫ ᱞᱮᱠᱟᱢ ᱵᱩᱡᱷᱟᱹᱣ ᱠᱚ ᱠᱚᱲᱟ ᱜᱤᱫᱽᱨᱟᱹ ᱫᱚ ᱟᱨ ᱤᱭᱟᱹ ᱚᱱᱟ ᱦᱚᱛᱮᱡ ᱛᱮᱠᱚ ᱚᱱᱟ ᱦᱚᱛᱮᱡᱼᱛᱮ ᱚᱱᱟ ᱫᱚ ᱤᱫᱤᱭᱟ ᱠᱚ ᱚᱱᱠᱟ ᱡᱩᱫᱤ ᱚᱱᱟ ᱦᱚᱛᱮᱡᱼᱛᱮ ᱵᱟᱹᱦᱩ ᱠᱩᱲᱤ ᱜᱮ ᱡᱟᱦᱟᱸᱭ ᱵᱟᱯᱞᱟ ᱠᱚᱲᱟ ᱜᱤᱫᱽᱨᱟᱹ ᱩᱱᱤ ᱫᱚ ᱵᱟᱹᱦᱩ ᱠᱩᱲᱤᱭᱟᱜ ᱢᱮᱦᱮᱫ ᱥᱟᱠᱟᱢ ᱛᱩᱫ ᱠᱟᱛᱮᱜ ᱮ ᱪᱟᱞᱟᱜ ᱞᱚᱴᱟ ᱫᱟᱜ ᱫᱚᱲᱚᱢ ᱠᱟᱛᱮᱫ, ᱡᱩᱫᱤ ᱚᱱᱟ ᱞᱚᱴᱟ ᱫᱟᱜ ᱡᱟᱦᱟᱸ ᱞᱮᱠᱟᱜᱼᱟ, ᱛᱟᱦᱚᱞᱮ ᱚᱱᱟ ᱚᱱᱟ ᱨᱮᱜᱮ ᱵᱩᱡᱷᱟᱹᱜᱼᱟ ᱡᱮ ᱦᱚᱭᱼᱛᱳ ᱩᱱᱤ ᱡᱟᱦᱟᱸᱭ ᱥᱮᱸᱫᱽᱨᱟᱭ ᱪᱟᱞᱟᱣ ᱠᱟᱱᱟᱭ, ᱩᱱᱤᱭᱟᱜ ᱫᱩᱠᱷ ᱠᱤᱝᱵᱟ ᱵᱤᱯᱚᱫᱽ ᱦᱩᱭ ᱠᱟᱱ ᱛᱮ ᱡᱟᱦᱟᱱᱟᱜᱼᱜᱮ ᱚᱱᱰᱮᱜᱮ ᱵᱩᱡᱽ ᱧᱟᱢᱚᱜᱼᱟ ᱟᱫᱚ ᱚᱱᱮ ᱚᱱᱠᱟ ᱚᱱᱠᱟ ᱠᱚ ᱞᱟᱭᱟ, ᱚᱸᱰᱮ ᱪᱟᱞᱟᱣ ᱠᱟᱛᱮᱜ ᱳ ᱤᱭᱟᱹ ᱚᱱᱮ ᱥᱩᱛᱟᱹᱱ ᱴᱟᱺᱰᱤ ᱛᱮ ᱥᱩᱛᱟᱹᱱ ᱥᱩᱛᱟᱹᱱ ᱴᱟᱺᱰᱤ ᱚᱸᱰᱮ ᱫᱚ ᱚᱱᱮ ᱡᱚᱛᱚ ᱠᱚ ᱥᱮᱱ ᱡᱟᱣᱨᱟᱜᱼᱟ᱾ ᱚᱸᱰᱮ ᱚᱸᱰᱮ ᱡᱷᱚᱛᱚ ᱛᱤᱱᱟᱹᱜ ᱜᱟᱱ ᱥᱮᱸᱫᱽᱨᱟ ᱞᱟᱹᱜᱤᱫ ᱠᱚ ᱪᱟᱞᱟᱜᱼᱟ ᱩᱱᱠᱩ ᱠᱚ ᱥᱮᱱ ᱡᱟᱣᱨᱟᱜᱼᱟ, ᱟᱨ ᱪᱮᱫ ᱜᱮ ᱵᱟᱢ ᱵᱟᱰᱟᱭᱟ ᱚᱸᱰᱮᱱᱟᱜ ᱱᱤᱭᱟᱹᱛᱮ ᱢᱟᱱᱮ ᱠᱟᱹᱴᱤᱡ ᱥᱟᱹ ᱡᱩᱫᱤᱢ ᱟᱸᱡᱚᱢ ᱟᱠᱟᱜ ᱠᱷᱟᱡ?
ᱵᱟᱹᱧ ᱟᱸᱢᱚᱢ ᱠᱟᱫᱟ ᱾
ᱚ ᱟᱪᱪᱷᱟ ᱴᱷᱤᱠ ᱟᱪᱷᱮ ᱤᱧ ᱜᱤᱧ ᱞᱟᱹᱭ ᱟᱢ ᱠᱟᱱᱟ, ᱚᱸᱰᱮ ᱫᱚ ᱚᱱᱟ ᱠᱚ ᱢᱮᱱᱟᱜ ᱟᱠᱟᱫᱟ ᱟᱨ ᱟᱨᱦᱚᱸ ᱢᱮᱱᱟᱜ ᱟᱠᱟᱫᱟ, ᱞᱟᱹᱭᱟ ᱠᱚ ᱚᱸᱰᱮ ᱪᱤᱞᱤ ᱠᱚ ᱪᱮᱞᱮ ᱠᱚ ᱡᱤᱭᱟᱹᱞᱤ ᱠᱚ ᱛᱟᱦᱮᱸᱱ ᱜᱮᱭᱟ, ᱚᱱᱟ
ᱦᱮᱸ ᱚᱱᱟ ᱫᱚᱧ ᱱᱟᱥᱮ ᱱᱟᱥᱮᱧ ᱟᱸᱡᱚᱢ ᱠᱟᱫᱴᱜ ᱜᱮᱭᱟ᱾
ᱢᱟ ᱠᱟᱹᱴᱤᱡ ᱞᱟᱹᱭ ᱛᱟᱞᱟᱝ ᱢᱮ ᱛᱟᱦᱚᱞᱮ᱾
ᱡᱷᱚᱛᱚ ᱠᱚ ᱛᱟᱦᱮᱸᱱᱟ ᱥᱩᱠᱨᱤ ᱛᱟᱯᱚᱨ ᱛᱮ ᱨᱩᱸᱰᱟᱹ, ᱠᱩᱞᱟᱹᱭ, ᱦᱟᱛᱤ ᱠᱚ ᱛᱟᱦᱮᱸᱱᱟ ᱞᱟᱹᱭ ᱟᱠᱚ ᱮᱸᱜ ᱵᱟᱱᱟ ᱠᱚ ᱠᱚ ᱛᱟᱦᱮᱸᱱᱟ,
ᱦᱳᱭ ᱠᱩᱞ, ᱵᱟᱱᱟ ᱛᱟᱦᱮᱸᱱ ᱜᱮᱭᱟ ᱠᱚ ᱟᱢᱫᱟ ᱞᱮᱠᱟᱱ ᱡᱮᱞ ᱟᱨ ᱦᱳᱭ ᱡᱮᱞ ᱠᱚ ᱛᱟᱦᱮᱸᱱ ᱜᱮᱭᱟ ᱟᱨ ᱟᱨᱦᱚᱸ ᱩᱝᱠᱩ ᱮᱢᱟᱱ ᱛᱮᱱ ᱡᱤᱭᱟᱹᱞᱤ ᱠᱚᱠᱚ ᱛᱟᱦᱮᱸᱱ ᱜᱮᱭᱟ᱾ ᱟᱫᱚ ᱤᱭᱟᱹ ᱚᱸᱰᱮ ᱦᱳᱭ ᱟᱹᱰᱤ ᱵᱚᱛᱚᱨᱟᱱ ᱡᱟᱭᱜᱟ ᱠᱟᱱ ᱜᱮᱭᱟ᱾ ᱟᱫᱚ ᱚᱝᱠᱟ ᱡᱩᱫᱤ ᱚᱝᱠᱟᱢ ᱪᱟᱞᱟᱣ ᱵᱟᱲᱟᱣ ᱟᱠᱟᱱ ᱠᱷᱟᱡ ᱫᱟᱲᱟᱱ ᱠᱚ ᱟᱡᱚᱫᱤᱭᱟᱹ ᱡᱩᱫᱤ ᱚᱸᱰᱮᱱᱟᱜ ᱡᱤᱱᱤᱥ ᱠᱚᱢ ᱵᱟᱲᱟᱭᱟ ᱪᱮᱫ ᱠᱚ ᱢᱮᱱᱟᱜ-ᱟ?
ᱪᱟᱞᱟᱣ ᱫᱚ ᱵᱟᱹᱧ ᱪᱟᱞᱟᱣ ᱟᱠᱟᱱᱟ ᱩᱱᱟᱹᱜ ᱥᱟᱺᱜᱤᱧ ᱫᱚ᱾
ᱚᱳ ᱦᱳᱭᱛᱳ᱾
ᱫᱟᱬᱟ ᱠᱩᱧ ᱵᱮᱥᱤ ᱵᱟᱹᱧ ᱫᱟᱬᱟ ᱥᱮᱸᱫᱽᱨᱟ ᱠᱚᱦᱚᱸ ᱟᱞᱮ ᱫᱷᱟᱨᱮ ᱯᱟᱥᱮ ᱜᱮ ᱥᱮᱸᱫᱽᱨᱟ ᱵᱟᱲᱟᱣ ᱠᱟᱪᱟ ᱛᱚ ᱩᱱᱟᱹᱜ ᱥᱟᱺᱜᱤᱧ ᱫᱚ ᱵᱟᱹᱧ
ᱦᱳᱭ ᱦᱳᱭ ᱟᱫᱚ ᱚᱱᱟ ᱫᱚ, ᱚᱱᱟ ᱫᱚ ᱢᱟᱨᱟᱝ ᱵᱤᱨ ᱥᱮ ᱢᱟᱨᱟᱝ ᱵᱩᱨᱩ ᱜᱮ ᱟᱫᱚ ᱚᱱᱟ ᱫᱚ ᱤᱭᱟᱹ ᱨᱮᱠᱚ ᱥᱮᱸᱫᱽᱨᱟᱭ ᱜᱮᱭᱟ ᱵᱟᱹᱭᱥᱟᱹᱠᱷ ᱠᱩᱱᱟᱹᱢᱤ ᱨᱮᱜᱮ᱾ ᱡᱚᱛᱚ ᱦᱚᱲ ᱡᱩᱢᱤᱫ ᱠᱟᱛᱮᱜ ᱜᱚᱴᱟ ᱫᱤᱥᱚᱢ ᱨᱮᱱ ᱡᱩᱢᱤᱫ ᱠᱟᱛᱮᱜ ᱠᱚ ᱥᱮᱸᱫᱽᱨᱟᱭ ᱜᱮᱭᱟ ᱚᱱᱟ ᱵᱤᱨ ᱫᱚ, ᱟᱫᱚ ᱚᱱᱟ ᱫᱚ ᱚᱱᱟ ᱞᱟᱹᱜᱤᱫ ᱛᱮᱫᱚ ᱥᱚᱨᱠᱟᱨ ᱦᱚᱸ ᱤᱭᱟᱹᱭ ᱮᱢ ᱠᱟᱫᱟᱭ, ᱦᱳᱭ ᱪᱷᱟᱲᱮ ᱮᱢ ᱠᱟᱜ ᱠᱚᱣᱟᱭ ᱡᱮ ᱚᱱᱟ ᱫᱚ, ᱮᱱ ᱦᱤᱞᱳᱜ ᱫᱚ
ᱦᱳᱭ ᱦᱳᱭ, ᱟᱫᱚ ᱦᱳᱭ᱾ ᱟᱫᱚ ᱚᱸᱰᱮ ᱫᱚᱠᱚ ᱞᱟᱹᱭᱟ ᱤᱧᱦᱚᱸᱧ ᱟᱸᱡᱚᱢ ᱟᱠᱟᱫᱟ ᱟᱫᱚ ᱩᱱᱟᱹᱜ ᱜᱟᱱ ᱫᱚ ᱵᱟᱹᱧ ᱵᱟᱰᱟᱭᱟ᱾ ᱤᱧ ᱛᱩᱧ ᱟᱸᱡᱚᱢ ᱟᱠᱟᱫᱟ ᱤᱭᱟᱹ ᱠᱚ ᱢᱮᱱᱟᱜᱼᱟ ᱚᱸᱰᱮᱼᱼ